ᱦᱩᱸ ᱡᱚᱦᱟᱨ ᱜᱮ ᱨᱚᱲ ᱟᱸᱡᱚᱢᱚᱜ ᱠᱟᱱᱟ ᱴᱷᱤᱠ ᱴᱷᱟᱠ ᱛᱚ? ᱚ ᱱᱟᱯᱟᱭ ᱜᱮ ᱦᱮᱸᱱᱟᱜ ᱢᱮᱭᱟ? ᱦᱮᱸ ᱱᱟᱯᱟᱭ ᱢᱟᱱᱮ ᱢᱤᱱᱤᱧᱟ ᱡᱟᱦᱟᱞᱮᱠᱟ᱾ ᱪᱮᱫ ᱞᱟᱹᱜᱤᱫ ᱪᱮᱫ ᱠᱚᱫᱚ ᱵᱟᱝ ᱵᱷᱟᱜᱮ ᱪᱟᱞᱟᱜ ᱠᱟᱱᱟ ᱥᱮ ᱪᱤᱠᱟᱹᱜ ᱠᱟᱱᱟ?
ᱦᱮᱸ ᱮᱸ ᱵᱟᱝ ᱵᱷᱟᱜᱤᱭᱟ ᱵᱚᱞᱛᱮ, ᱳᱭ ᱟᱨᱠᱤᱼᱼ ᱚ ᱟᱹᱰᱤ ᱨᱚᱠᱚᱢ ᱥᱚᱢᱚᱥᱛᱟ, ᱦᱩᱸ ᱦᱮᱸ ᱡᱷᱚᱛᱚ ᱫᱚ ᱞᱟᱹᱭ ᱵᱟᱝ ᱜᱟᱱᱚᱜ-ᱟ᱾ ᱚᱱᱠᱟᱜᱮ ᱚᱱᱟ ᱠᱷᱟᱹᱛᱤᱨ ᱜᱮ ᱢᱚᱴᱟ-ᱢᱩᱴᱤ ᱢᱮᱱ ᱪᱟᱞᱟᱜ ᱠᱟᱱᱟ ᱟᱨᱠᱤ ᱡᱟᱦᱟᱸ ᱞᱮᱠᱟᱛᱮᱼᱼ
ᱚᱸ ᱚᱠᱟᱨᱮ ᱦᱮᱱᱟᱜ ᱢᱭᱟ ᱛᱟᱦᱚᱞᱮ?
ᱮ ᱢᱮᱥ
ᱢᱮᱥ ᱨᱮ, ᱚᱻ ᱛᱤᱥᱮᱢ ᱪᱟᱞᱟᱣ ᱠᱟᱱᱟ?
ᱚ ᱦᱮᱡ ᱠᱟᱹᱱᱤᱧ ᱦᱩᱭᱱᱟ ᱵᱟᱨ-ᱯᱮ ᱫᱤᱱ ᱦᱩᱭᱮᱱ ᱜᱮᱭᱟ᱾
ᱳᱻᱢ,
ᱦᱮᱸ ᱮ
ᱵᱷᱟᱜᱮ ᱜᱮ,
ᱦᱩᱸ ᱟᱢᱫᱚ ᱚᱠᱟᱨᱮ ᱢᱮᱱᱟᱢᱟ?
ᱤᱧ ᱛᱚ ᱚᱲᱟᱜ ᱨᱮᱜᱮ ᱦᱮᱱᱤᱧᱟ᱾
ᱚᱸᱻ ᱚᱲᱟᱜ ᱮᱢ ᱪᱟᱞᱟᱣ ᱠᱟᱱᱟ ᱛᱟᱦᱞᱮ ᱵᱟᱝ?
ᱦᱮᱸ ᱚᱲᱟᱜ ᱤᱧ ᱦᱮᱸᱡ ᱠᱟᱱᱟ ᱟᱹᱰᱤ ᱫᱤᱱ ᱛᱚ ᱵᱟᱹᱧ ᱦᱮᱡ ᱞᱮᱱᱟ ᱟᱫᱚ, ᱩᱭᱦᱟᱹᱨ ᱵᱟᱲᱟ ᱠᱮᱫᱠᱩᱧ ᱚᱲᱟᱜ ᱦᱚᱲᱼᱼ ᱦᱚᱲ ᱦᱚᱸ, ᱦᱮᱸᱡ ᱱᱟᱹᱧ ᱚᱱᱟ ᱠᱷᱟᱹᱛᱤᱨᱼᱼ
ᱚᱸᱻ ᱵᱷᱟᱜᱮ ᱜᱮ ᱚᱲᱟᱜ ᱦᱚᱸ ᱪᱟᱞᱟᱣ ᱫᱚᱨᱠᱟᱨ ᱤᱧ ᱦᱚᱧ ᱪᱟᱞᱟᱣ ᱞᱮᱱᱟ ᱛᱚ ᱟᱫᱚᱧᱼᱼ ᱛᱟᱦᱮᱸᱭᱮᱱ ᱜᱮᱭᱟ ᱢᱤᱫ ᱥᱚᱯᱛᱟ ᱜᱟᱱ᱾
ᱦᱩᱸ
ᱟᱨ ᱦᱚᱸᱧ ᱦᱮᱸᱡ ᱮᱱᱟ ᱟᱫᱚ ᱟᱨᱦᱚᱸ ᱪᱟᱞᱟᱜ ᱠᱚ ᱢᱤᱛᱟᱹᱧ ᱠᱟᱱᱟ ᱦᱟᱯᱮ,
ᱚ ᱦᱚᱭ ᱛᱚᱼᱼ
ᱦᱮᱸ ᱤᱧᱟᱜ ᱠᱟᱹᱢᱤ ᱠᱷᱟᱹᱛᱤᱨ ᱛᱤᱧ ᱦᱮᱡ ᱮᱱᱟ᱾
ᱦᱩᱸ
ᱟᱨᱦᱚᱸᱧ ᱨᱩᱣᱟᱹᱲᱟ ᱵᱟᱨᱥᱤᱧ ᱜᱟᱱ ᱯᱚᱨᱮ᱾
ᱚᱲᱟᱜ ᱫᱚ ᱚᱠᱟ ᱥᱮᱫ ᱛᱟᱢ?
ᱟᱞᱮ ᱚᱲᱟᱜ ᱫᱚ ᱚᱱᱛᱮ ᱤᱭᱟᱹ ᱥᱮᱫ ᱨᱟᱢᱜᱚᱲ ᱥᱮᱫ᱾
ᱚ ᱨᱟᱢᱜᱚᱲ ᱥᱮᱫ, ᱦᱮᱸ ᱨᱟᱢᱜᱚᱲ ᱟᱸᱡᱚᱢ ᱠᱟᱹᱫᱟᱹᱧ ᱚᱱᱮ ᱦᱟᱱᱮ ᱞᱟᱞᱜᱚᱲ ᱨᱟᱢᱜᱚᱲ ᱛᱚ?
ᱦᱚᱭ ᱞᱟᱞᱜᱚᱲ ᱨᱟᱢᱜᱚᱲ᱾
ᱦᱟᱱᱮ ᱡᱟᱦᱟᱸ ᱨᱮ ᱦᱟᱱᱮ ᱞᱟᱦᱟ ᱛᱮ ᱦᱟᱱᱮ ᱫᱚᱢᱮ ᱤᱭᱟᱹ ᱦᱩᱭᱩᱜ ᱛᱟᱦᱮᱸᱫ ᱚᱱᱟ-ᱚᱱᱟ-ᱚᱱᱟ ᱟᱸᱡᱚᱢ ᱦᱚᱭ ᱠᱟᱱᱟ ᱟᱨ ᱠᱤ᱾
ᱟᱞᱮ ᱥᱮᱫ ᱫᱚ ᱦᱮᱸ-ᱦᱮᱸ-ᱦᱮᱸ ᱚᱱᱟᱴᱟᱜ ᱫᱚᱢᱮ ᱯᱮ ᱟᱠᱟᱫ ᱜᱮᱭᱟ ᱵᱟᱝ,
ᱛᱟᱦᱞᱮ ᱢᱟ-ᱵᱟᱹᱫᱤ ᱠᱚ ᱫᱚᱢᱮ ᱡᱷᱟᱢᱮᱞᱟᱼᱼ ᱠᱚ ᱛᱟᱯᱟᱢ ᱠᱚ ᱚᱱᱟ-ᱚᱱᱟ ᱨᱟᱢᱜᱚᱲ ᱜᱮ? ᱚᱻ
ᱠᱚ ᱞᱟᱹᱭ ᱞᱮᱠᱷᱟᱱ ᱜᱮᱢ ᱤᱭᱟᱹ ᱦᱚᱲ ᱠᱚ ᱵᱩᱡᱷᱟᱹᱣ ᱜᱚᱫᱟ ᱞᱟᱞᱜᱚᱲ ᱡᱩᱫᱤᱢ ᱞᱟᱹᱭᱟ ᱥᱮᱼᱼ
ᱦᱮᱸ
ᱦᱚᱲ ᱠᱚ ᱵᱩᱡᱷᱟᱹᱣ ᱜᱚᱫᱟ ᱡᱮ ᱦᱟᱱᱮ ᱦᱚᱭ ᱞᱮᱱ ᱫᱚ ᱫᱩ ᱦᱟᱡᱟᱨ ᱮᱜᱟᱨᱚᱼᱼ ᱥᱮ ᱛᱤᱱᱟᱹᱜ ᱥᱟᱞ ᱨᱮᱼᱼ
ᱦᱳᱭ-ᱦᱳᱭ ᱚᱱᱠᱟ ᱜᱮ᱾ ᱤᱧ ᱦᱩᱸᱧ ᱵᱩᱡᱽ ᱠᱮᱫ ᱫᱚ ᱛᱟᱦᱚᱞᱮ ᱚᱱᱟ ᱠᱷᱟᱹᱛᱤᱨ ᱜᱮ ᱡᱟᱹᱱᱤᱡ ᱠᱷᱟᱱ,
ᱦᱮᱸ ᱚᱱᱟ ᱠᱷᱟᱹᱛᱤᱨ ᱜᱮᱢ ᱵᱩᱪ ᱠᱮᱫᱟ᱾ ᱡᱚᱛᱚ ᱜᱮᱠᱚ ᱵᱩᱡᱟ ᱡᱟᱦᱟᱸᱭ ᱜᱮ ᱞᱮ ᱞᱟᱹᱭᱟ ᱟᱠᱚᱣᱟ ᱥᱮ ᱡᱷᱚᱛᱚ ᱜᱮᱠᱚ ᱵᱩᱡᱷᱟᱹᱣᱟ᱾
ᱛᱤᱱ ᱥᱟᱺᱜᱤᱧ ᱛᱟᱯᱮᱭᱟ ᱛᱟᱞᱦᱮ ᱤᱭᱟᱹ ᱫᱚ ᱞᱟᱞᱜᱚᱲ ᱛᱚ ᱟᱯᱮ ᱚᱸᱰᱮ ᱠᱷᱚᱱ?
ᱞᱟᱞᱜᱚᱲ ᱫᱚ ᱟᱞᱮ ᱴᱷᱮᱱ ᱠᱷᱚᱱᱟᱜ ᱚᱱᱠᱟ ᱵᱟᱨᱚ ᱠᱤᱞᱳ ᱢᱤᱴᱟᱹᱨ ᱜᱟᱱ ᱦᱳᱭᱩᱜ-ᱟ᱾
ᱚ ᱵᱟᱨᱚ ᱠᱤᱞᱳ ᱢᱤᱴᱟᱹᱨ ᱛᱟᱦᱚᱞᱮ ᱠᱟᱹᱴᱤᱡ ᱛᱚ ᱥᱟᱺᱜᱤᱧ ᱜᱮᱭᱟ᱾
ᱦᱮᱸ ᱠᱟᱹᱴᱤᱡ ᱥᱟᱹᱜᱤᱧ ᱦᱮᱸ ᱦᱮᱸ ᱩᱱᱟᱹᱜ ᱦᱚᱸ ᱵᱟᱝ ᱥᱩᱨᱟ ᱟᱫᱚ ᱫᱚᱢᱮ ᱩᱱ ᱥᱚᱢᱚᱭ ᱫᱚᱼᱼ ᱫᱚᱢᱮ ᱦᱚᱭ ᱞᱮᱱ ᱫᱚ ᱚᱱᱟ ᱜᱷᱚᱴᱚᱱᱟ ᱠᱩᱴᱷᱤᱱ ᱵᱚᱼᱼ ᱛᱚᱨ ᱜᱮ ᱟᱞᱮ ᱫᱚ ᱫᱚᱢᱮ ᱵᱚᱛᱚᱨ ᱞᱮ ᱛᱟᱦᱮᱸᱼᱼ ᱠᱟᱱᱟ ᱦᱮᱸ ᱟᱫᱚ ᱩᱱ ᱫᱚ ᱩᱱᱟᱹᱜ ᱫᱚ ᱵᱟᱞᱮ ᱢᱟᱨᱟᱝᱟ
ᱦᱮᱸ
ᱠᱟᱹᱴᱤᱡ ᱧᱚᱜ ᱜᱮ ᱛᱟᱦᱮᱸ ᱠᱟᱱᱟ ᱞᱮ ᱟᱫᱚ ᱤᱭᱟᱹᱼᱼ ᱫᱟᱹᱲ ᱞᱮᱫ ᱫᱚᱞᱮ ᱟᱞᱮ ᱫᱚ᱾
ᱚᱠᱟ ᱛᱮᱯᱮ ᱫᱟᱹᱲ ᱞᱮᱫᱟ?
ᱚᱱᱛᱮ ᱤᱭᱟᱹ ᱥᱮᱫ ᱥᱟᱨᱮᱝᱜᱟ ᱥᱮᱫ᱾ ᱦᱮᱸ ᱥᱟᱨᱮᱝᱜᱟ ᱥᱮᱫ ᱯᱮᱲᱟ ᱦᱮᱱᱟᱜ ᱠᱚ ᱛᱟᱞᱮᱭᱟ᱾ ᱫᱹᱲ ᱞᱮᱫᱟᱞᱮ ᱤᱫᱤ ᱞᱮᱫ ᱞᱮᱭᱟᱼᱼ ᱚ ᱟᱫᱚ ᱤᱭᱟᱹ ᱛᱚ ᱜᱤᱫᱽᱲᱟᱹ ᱦᱚᱲᱚᱲ ᱛᱚ᱾ ᱡᱟᱸᱦᱟ ᱞᱮᱠᱟᱛᱮ ᱥᱚᱨᱟᱣ ᱠᱟᱢᱟᱭ ᱛᱟᱦᱮᱸ ᱞᱮᱮᱱᱟᱞᱮ ᱯᱮ ᱯᱮ ᱫᱤᱱ ᱥᱮ ᱯᱩᱱ ᱫᱤᱱ ᱞᱮ ᱛᱟᱦᱮᱸ ᱠᱟᱱᱟ᱾ ᱵᱮᱥᱤ ᱫᱤᱱ ᱫᱚ ᱵᱟᱞᱮ ᱛᱟᱦᱮᱸ ᱟᱠᱟᱱᱟ ᱚᱱᱟ ᱡᱷᱟᱢᱮᱞᱟ ᱡᱚᱠᱷᱚᱱ ᱜᱮ ᱫᱚᱢᱮ ᱦᱩᱭᱩᱜ ᱠᱟᱱᱟ᱾ ᱛᱚᱠᱷᱚᱱ ᱜᱮᱞᱮ ᱫᱟᱹᱲ ᱞᱮᱫᱟ᱾
ᱵᱷᱟᱜᱮ ᱟᱠᱟᱫᱟ ᱯᱮ᱾
ᱦᱮᱸ ᱞᱟᱹᱭ ᱮᱫᱟᱠᱚ ᱤᱭᱟᱹ ᱜᱤᱫᱽᱨᱟᱹ ᱠᱚ ᱟᱞᱚᱯᱮ ᱫᱚᱦᱚ ᱠᱚᱣᱟ ᱜᱤᱫᱽᱨᱟᱹ ᱠᱚ ᱫᱚᱦᱚ ᱤᱭᱟᱹ ᱥᱮᱼᱼ ᱚᱱᱟ ᱠᱷᱟᱹᱛᱤᱨ ᱜᱮ ᱟᱹᱰᱤ ᱦᱚᱲ ᱜᱮᱞᱮ ᱪᱟᱞᱟᱣ ᱞᱮᱱᱟ ᱩᱱᱠᱩ ᱤᱧᱼᱼ ᱦᱚᱯᱚᱱ ᱟᱭᱳ ᱛᱟᱠᱚ ᱦᱚᱯᱚᱱ ᱵᱟ ᱛᱟᱠᱚ ᱨᱮᱱ ᱜᱤᱫᱽᱨᱟᱹ ᱠᱚ ᱩᱱᱠᱩᱼᱼ ᱵᱷᱟᱭ ᱛᱟᱠᱚ ᱵᱟᱹᱱ ᱛᱟᱠᱚ ᱟᱨ ᱟᱞᱮ, ᱦᱮᱸ ᱤᱧ ᱤᱧ ᱫᱤᱫᱤ ᱟᱨ ᱫᱟᱫᱟ᱾ ᱟᱞᱮ ᱡᱷᱚᱛᱚ ᱞᱮ ᱪᱟᱞᱟᱣ ᱞᱮᱱᱟ ᱤᱧ ᱢᱟ ᱤᱫᱤ ᱞᱮᱭᱟᱭ᱾
ᱦᱩᱸ
ᱚᱱᱠᱟ ᱦᱮᱸ ᱯᱳᱩᱱ ᱦᱚᱲᱚᱜ ᱟᱞᱮ ᱟᱞᱮ ᱫᱚ ᱢᱟᱨᱟᱝ ᱤᱡᱼᱼ ᱫᱤᱫᱤ ᱦᱮᱸ ᱢᱟᱨᱟᱝ ᱫᱤᱫᱤ ᱫᱚᱞᱮ ᱡᱟᱢᱟᱭ ᱞᱮᱫᱮᱭᱟ ᱩᱱᱫᱚ ᱟᱫᱚ ᱩᱱᱤᱫ ᱫᱚ ᱡᱟᱢᱟᱭ ᱚᱲᱟᱜ ᱨᱮᱛᱚ᱾
ᱦᱩᱸ ᱦᱩᱸ
ᱦᱮᱸ ᱟᱫᱚ ᱟᱞᱮ ᱟᱹᱞᱤᱧ ᱵᱟᱨ ᱦᱚᱲ ᱞᱤᱧ ᱛᱟᱦᱮᱸ ᱠᱟᱱᱟ ᱟᱨ ᱫᱟᱫᱟ,
ᱚᱹᱻ
ᱩᱱᱫᱚ ᱫᱟᱫᱟ ᱦᱚᱸ ᱵᱟᱞᱮ ᱵᱟᱯᱞᱟ ᱠᱟᱫᱮᱭᱟ
ᱦᱩᱸ
ᱦᱩᱸ
ᱛᱟᱦᱞᱮ ᱟᱢ ᱫᱚ ᱡᱚᱛᱚᱠᱷᱱ ᱦᱩᱰᱤᱧ ᱜᱮᱭᱟᱢ ᱛᱚ?
ᱦᱮᱸ ᱤᱧ ᱫᱚ ᱦᱩᱰᱤᱧᱤᱡ ᱠᱟᱹᱱᱟᱹᱧ
ᱦᱩᱸ
ᱱᱤᱛᱚᱜ ᱫᱚ ᱟᱞᱮ ᱡᱷᱚᱛᱚ ᱜᱮ ᱫᱤᱫᱤ ᱦᱚᱸ ᱡᱟᱢᱟᱭ ᱟᱠᱟᱫᱮᱭᱟᱞᱮ ᱦᱩᱰᱤᱧᱤᱡ ᱫᱤᱫᱤ ᱦᱚᱸ
ᱦᱩᱸ
ᱟᱨ ᱤᱭᱟᱹ ᱫᱟᱫᱟ ᱦᱚᱸᱞᱮ ᱵᱟᱦ ᱞᱮ ᱟᱜᱩᱭᱟᱠᱟ ᱫᱮᱭᱟ
ᱪᱮᱫ ᱨᱮᱢ ᱯᱟᱲᱦᱟᱜ ᱠᱟᱱᱟ ᱪᱮᱫ ᱠᱚᱢ ᱯᱟᱲᱦᱟᱜ ᱠᱟᱱᱟ?
ᱤᱧ ᱫᱚ ᱱᱚ-ᱚᱭ ᱠᱚᱞᱮᱡ ᱤᱧ ᱠᱚᱢᱯᱤᱞᱴ ᱟᱠᱟᱫᱟ᱾
ᱱᱤᱭᱟᱹ ᱱᱤᱭᱟᱹ ᱫᱷᱟᱣ ᱥᱮ?
ᱵᱟᱝ ᱦᱩᱭᱱᱟ ᱢᱤᱫ ᱵᱚᱪᱚᱨ ᱵᱟᱨ ᱵᱚᱪᱚᱨ ᱞᱟᱦᱟ᱾
ᱛᱟᱦᱚᱞᱮ ᱱᱤᱛᱚᱜ ᱫᱚ ᱪᱮᱫ ᱮᱢ ᱪᱤᱠᱟᱹᱭᱫᱟ?
ᱟᱫᱚ ᱠᱚᱞᱮᱡᱽ ᱠᱚᱢᱯᱞᱤᱴ ᱮᱢᱮ ᱫᱚ ᱵᱟᱹᱧ ᱠᱚᱨᱟᱣ ᱫᱟ᱾ ᱮᱢ ᱮ ᱫᱚ ᱵᱟᱹᱧ ᱠᱚᱨᱟᱣ ᱞᱮᱫᱟ ᱤᱭᱟᱹ ᱵᱤᱭᱮᱰ
ᱚ ᱦᱳᱭ ᱢᱟᱥᱴᱟᱨᱚᱜᱼᱟ ᱯᱮ ᱟᱯᱮ ᱫᱚ?
ᱦᱩᱸ ᱦᱮᱸ ᱦᱮᱸ ᱢᱮᱰᱟᱢᱚᱜ ᱠᱟᱱᱟ ᱚᱠᱟ ᱨᱮᱪᱚ ᱦᱚᱸᱯᱮ᱾ ᱵᱟᱝ ᱦᱩᱭᱩᱜ ᱠᱟᱱᱟ ᱱᱚ ᱱᱚᱝᱠᱟ ᱧᱮᱞ ᱫᱟᱢ ᱛᱚ ᱪᱮᱫᱠᱟᱱ ᱚᱵᱚᱥᱛᱟ?
ᱟᱥᱟ ᱫᱚ ᱦᱮᱸᱱᱟᱜ ᱟ ᱛᱚ ᱡᱷᱚᱛᱚ ᱫᱚ ᱟᱥᱟ ᱫᱚ ᱠᱚ ᱚᱱᱠᱟ ᱠᱚ ᱞᱟᱹᱭ ᱫᱟᱛᱚ ᱟᱫᱚ ᱠᱤ ᱡᱟᱹᱱᱤ ᱥᱮ ᱪᱮᱫ ᱪᱮᱫ ᱮᱢ ᱢᱚᱱᱮᱭᱮᱫᱟ ᱟᱢᱜᱮ ᱵᱷᱟᱜᱤᱢ ᱵᱟᱲᱟᱭᱟ ᱚᱱᱟ ᱠᱚᱫᱚ ᱛᱟᱦᱚᱞᱮ?
ᱤᱧ ᱦᱚᱸ ᱚᱱᱮ ᱟᱥᱟ ᱜᱮ ᱞᱟᱹᱭ ᱫᱟᱠᱚ ᱛᱚ ᱦᱩᱭᱩᱜ ᱦᱩᱭᱩᱜ ᱜᱮ ᱦᱚᱸᱜᱼᱚᱭ ᱤᱭᱹ ᱴᱮᱴ ᱦᱚᱸᱠᱚ ᱞᱟᱹᱭᱫᱟ ᱦᱩᱭᱩᱜᱼᱟ, ᱟᱫᱚ ᱴᱮᱴ ᱫᱚ ᱥᱚᱢᱵᱷᱚᱵᱚᱛᱚ ᱦᱩᱭᱩᱜᱼᱟ, ᱠᱤᱱᱛᱩ ᱮᱥ ᱥᱮᱥ ᱥᱤ ᱨᱮᱱᱟᱜ ᱠᱷᱚᱵᱚᱨ ᱫᱚ ᱵᱟᱹᱧ ᱞᱟᱹᱭ ᱫᱟᱲᱮᱭᱟᱜ ᱠᱟᱱᱟ ᱵᱟᱲᱟᱭᱟᱢ᱾
ᱮᱥᱮᱥ ᱥᱤ ᱨᱮᱱᱟᱜ ᱟᱥᱟ ᱫᱚ ᱛᱤᱱᱟᱹᱜ ᱜᱟᱱ ᱡᱮ ᱦᱮᱸᱱᱟᱜ ᱠᱚᱣᱟ, ᱦᱟᱸᱱᱛᱮ ᱱᱟᱛᱮ ᱡᱷᱚᱛᱚ ᱟᱨ ᱛᱤᱱᱟᱹᱜ ᱦᱟᱸᱱᱠᱩ ᱵᱚᱭᱚᱥᱠᱚ ᱵᱚᱭᱚᱥᱠᱚ ᱟᱹᱰᱤ ᱵᱚᱭᱚᱥᱠᱚ ᱵᱚᱭᱚᱥᱠᱚ ᱦᱮᱸᱱᱟᱜ ᱠᱚᱫᱚ ᱠᱤᱪᱷᱩ ᱠᱤᱪᱷᱩ ᱦᱚᱲ ᱫᱚ
ᱦᱮᱸ ᱦᱮᱸ ᱚᱱᱠᱟᱱ ᱠᱚᱦᱚᱸ ᱮᱥᱮᱥ ᱥᱤ ᱟᱥᱟᱨᱮ ᱢᱮᱱᱟᱜ ᱠᱚᱣᱟ᱾
ᱦᱩᱸ ᱾
ᱚᱱᱠᱟ ᱟᱨ ᱱᱤᱛᱚᱜ ᱱᱤᱡᱮ ᱦᱚᱸᱼᱚᱭ ᱦᱮᱸᱮᱢ ᱠᱚᱨᱟᱣᱮᱫᱟ ᱵᱤᱭᱮᱰ ᱠᱚ ᱱᱤᱛᱚᱜ ᱛᱟᱦᱚᱞᱮ ᱟᱢ ᱱᱤᱡᱼᱼ ᱫᱚ ᱛᱤᱱᱟᱹᱜ ᱩᱱᱟᱹᱜ ᱮᱠᱥᱯᱨᱤᱭᱮᱱᱥ ᱠᱤ ᱢᱮᱱᱟᱜ ᱛᱟᱢᱟ ᱞᱟᱹᱭ ᱢᱮ? ᱦᱮᱸ ᱩᱱᱠᱩ ᱫᱚ ᱯᱟᱲᱦᱟᱣ ᱦᱚᱸᱠᱚ ᱯᱟᱲᱦᱟᱣ ᱵᱟᱲᱟᱭᱮᱫ ᱠᱚ ᱜᱮᱭᱟ ᱤᱥᱠᱩᱞ ᱠᱚᱨᱮ ᱾ ᱮᱢᱱᱤ ᱚᱱᱠᱟ ᱤᱭᱟᱹ ᱴᱮᱢᱯᱳᱨᱟᱨᱤ ᱦᱮᱸ ᱵᱟᱝ?
ᱦᱩᱸ ᱾
ᱦᱮᱸ ᱾
ᱦᱩᱭᱩᱜᱼᱟ ᱦᱩᱭᱩᱜᱼᱟ, ᱚᱠᱚᱭ ᱦᱚ ᱟᱞᱯᱮ ᱪᱤᱱᱛᱟᱹᱭᱟ ᱩᱱᱟᱹᱜ ᱫᱚ ᱾
ᱫᱤᱠᱷᱤ ᱪᱮᱫ ᱦᱩᱭᱩᱜ ᱠᱟᱱ᱾ ᱚᱱᱟ ᱜᱮᱛᱚ ᱧᱮᱞ ᱦᱩᱭᱩᱜ ᱠᱟᱱᱟ ᱚᱱᱟ ᱞᱟᱹᱜᱤᱫ ᱜᱮ ᱠᱚᱨᱟᱣ ᱫᱚ ᱡᱮ ᱡᱟᱦᱟᱸ ᱡᱩᱫᱤ ᱦᱩᱭᱩᱜ ᱠᱷᱟᱱ ᱯᱚᱨᱮ᱾
ᱦᱩᱸ
ᱮᱴᱟᱜ ᱠᱤᱪᱷᱩ ᱛᱚ ᱵᱟᱞᱮ ᱫᱟᱲᱮᱭᱟᱜᱼᱟ ᱱᱚᱣᱟ ᱜᱮ ᱡᱩᱫᱤᱢ ᱦᱩᱭᱩᱜ ᱠᱷᱟᱱ᱾
ᱟᱨ ᱤᱭᱟᱹ ᱡᱚᱢ ᱧᱩ ᱠᱚᱫᱚ ᱦᱩᱭᱮᱱᱟ?
ᱦᱮᱸ ᱡᱚᱢ ᱧᱩ ᱠᱚ ᱦᱳᱭ ᱠᱟᱱᱟ᱾
ᱦᱳᱭᱛᱚ ᱛᱳ ᱟᱹᱰᱤ ᱩᱥᱛᱟᱹᱨ ᱵᱟᱡᱟᱜ ᱠᱟᱱᱟ ᱛᱚ᱾
ᱦᱮᱸ ᱱᱤᱛᱚᱜ ᱫᱚ ᱦᱳᱭ ᱠᱟᱱᱟ ᱛᱟᱭᱚᱢ ᱦᱟᱲᱟᱜ
ᱤᱧ ᱱᱤᱛᱚᱜ ᱤᱧ ᱠᱩᱞᱤᱭᱮᱫ ᱢᱮᱭᱟ ᱢᱟᱥᱮ᱾
ᱦᱮᱸ ᱦᱮᱸ ᱱᱤᱛᱚᱜ ᱮᱢ ᱠᱩᱞᱤᱧ ᱠᱟᱱᱟ ᱡᱚᱢ ᱟᱠᱟᱫ ᱜᱮᱭᱟᱞᱮ ᱫᱩᱴᱟ ᱥᱮᱫ᱾
ᱳ
ᱦᱩᱸ ᱩ ᱟᱯᱮ ᱫᱚ?
ᱛᱮᱜᱮᱥᱮ
ᱦᱮᱸ ᱢᱮᱥ ᱨᱮ ᱢᱤᱱᱟᱹᱧᱟ᱾
ᱢᱮᱥ ᱨᱮᱜᱮ ᱤᱥᱤᱱᱟᱯᱮᱭᱟ ᱠᱚ ᱥᱮ
ᱵᱟᱝᱼᱟ ᱟᱞᱮ ᱛᱮᱜᱮᱞᱮ ᱤᱥᱤᱱᱟ᱾
ᱟᱯᱮ ᱛᱮᱜᱮ?
ᱦᱩᱸ ᱩ
ᱚᱱᱟ ᱱᱮᱣᱮᱛ ᱥᱚᱢᱚᱭ ᱞᱟᱜᱟᱼᱟ ᱥᱮ?
ᱦᱮᱸ ᱚᱱᱟ ᱨᱮᱦᱚᱸ ᱥᱚᱢᱚᱭ ᱮᱢ ᱦᱩᱭᱩᱜᱼᱟ ᱢᱤᱫ ᱵᱟᱨ ᱜᱷᱚᱱᱴᱟ ᱫᱚ᱾ ᱟᱪᱪᱷᱟ ᱚᱱᱛᱮ ᱥᱚᱢᱚᱭ ᱪᱟᱞᱟᱜᱼᱟ᱾ ᱤᱭᱟᱹ ᱟᱨ ᱟᱯᱮ ᱫᱚ?
ᱤᱭᱟ. ᱵᱟᱝ
ᱦᱮᱸ ᱵᱟᱠᱚ ᱤᱥᱤᱱ ᱜᱮᱭᱟ ᱵᱟᱝ ᱵᱟᱝ ᱵᱟᱠᱚ ᱤᱥᱤᱱ ᱜᱮᱭᱟ ᱟᱞᱮ ᱫᱚ ᱦᱮᱸ ᱟᱞᱮ ᱫᱚ ᱚᱱᱠᱟ ᱵᱟᱞᱮ ᱫᱚᱦᱚ ᱤᱭᱟᱹ ᱚᱱᱟ ᱫᱚ ᱫᱚᱦᱚ ᱦᱩᱭᱩᱜ ᱛᱟᱢᱟ ᱯᱚᱭᱥᱟ ᱮᱢ ᱠᱟᱛᱮᱫ᱾ ᱡᱮ ᱤᱭᱟ ᱟᱞᱟᱫᱟ ᱜᱟᱨᱛᱮ ᱦᱮᱸ ᱟᱫᱚ ᱟᱞᱮᱫᱚ ᱵᱟᱞᱮ ᱫᱚᱦᱚ ᱠᱟᱜ ᱠᱚᱣᱟ ᱠᱩᱲᱤ ᱜᱤᱫᱽᱨᱟᱹ ᱞᱮᱫᱟ ᱠᱚ ᱡᱷᱚᱛᱚ ᱜᱮᱢ ᱤᱥᱤᱱ ᱫᱟᱲᱮ ᱟᱵᱚᱱ ᱪᱮᱫ ᱪᱚ ᱚᱱᱟ ᱞᱟᱹᱜᱤᱫ ᱟᱨᱢ ᱫᱚᱦᱚᱭᱮᱭᱟ, ᱯᱚᱭᱥᱟ ᱟᱨᱦᱚᱸ ᱮᱢ ᱦᱩᱭᱩᱜᱼᱟᱛᱚ ᱟᱞᱟᱫᱟ ᱚᱱᱟ ᱞᱟᱹᱜᱤᱫ ᱛᱮ᱾
ᱟᱫᱚ ᱟᱞᱮ ᱫᱚ ᱠᱚᱲᱟ ᱜᱤᱫᱨᱟᱹ ᱛᱚ,
ᱦᱮᱸ ᱦᱮᱸ, ᱚᱱᱟ ᱦᱚᱸ ᱠᱚᱲᱟ ᱜᱤᱫᱽᱨᱟᱹ ᱢᱮᱥ ᱨᱮᱫᱚ, ᱫᱚᱦᱚᱭ ᱜᱮᱭᱟ ᱠᱚ ᱚᱱᱠᱟ ᱨᱟᱱᱱᱤ᱾
ᱦᱳᱭ,
ᱠᱩᱲᱤ ᱜᱤᱫᱨᱟᱹ ᱢᱮᱥ ᱨᱮᱫᱚ ᱵᱟᱠᱚ ᱫᱚᱦᱚ ᱠᱚᱜᱮᱭᱟ ᱚᱱᱠᱟ ᱫᱚ, ᱠᱷᱩᱵ ᱠᱚᱢ᱾
ᱛᱚ ᱟᱨ ᱠᱚᱲᱟ ᱜᱤᱫᱽᱨ ᱫᱚ ᱟᱨ, ᱵᱟᱠᱚ ᱠᱟᱹᱢᱤ ᱞᱟᱹᱜᱤᱫᱚᱜᱼᱟ ᱩᱱᱟᱹᱜ᱾
ᱦᱳᱭ ᱦᱳᱭ, ᱢᱤᱫ ᱦᱚᱲᱮ ᱤᱭᱟᱹᱭ ᱪᱷᱩᱴᱟᱹᱣ ᱠᱟᱱ ᱠᱷᱟᱱ, ᱟᱫᱚ ᱟᱨ ᱠᱚᱫᱚ ᱵᱟᱢ ᱧᱟᱢ ᱠᱚᱣᱟ ᱦᱮᱸ ᱵᱟᱝ ᱡᱟᱭ ᱦᱮᱸ ᱡᱚᱢ ᱴᱟᱭᱤᱢ ᱠᱚ ᱦᱤᱡᱩᱜ-ᱟ᱾
ᱡᱚᱢ ᱴᱟᱭᱤᱢ ᱠᱷᱟᱭ
ᱦᱩᱸ ᱡᱟᱦᱟᱸ ᱠᱚᱛᱮ ᱯᱮ ᱚᱰᱩᱝ ᱯᱷᱟᱨᱟᱠ ᱠᱚᱜᱼᱟ ᱥᱮ
ᱦᱩᱸ᱾
ᱛᱟᱦᱚᱞᱮ ᱤᱭᱟᱹ ᱚᱲᱟᱜ ᱨᱮ ᱢᱮᱱᱟᱢᱟ ᱟᱢ ᱫᱚ ᱵᱟᱝ? ᱪᱮᱫ ᱠᱚᱯᱮ ᱪᱤᱠᱟᱹᱭᱮᱫᱟ ᱚᱲᱟᱜ ᱨᱮ?
ᱚᱱᱮ ᱚᱱᱮᱫᱚ ᱪᱮᱫ ᱦᱚᱸ ᱵᱟᱝ ᱫᱟᱜ ᱫᱟᱭ ᱥᱩᱫᱩ ᱜᱮ, ᱫᱟᱜ ᱨᱮᱫᱚ ᱟᱫᱚ ᱩᱰᱩᱠ ᱦᱚᱸ ᱵᱟᱝ ᱜᱟᱱᱚᱜ ᱦᱳᱭ ᱦᱳᱲᱳ ᱫᱚ ᱦᱳᱭ ᱠᱟᱹᱢᱤ ᱫᱚ ᱦᱩᱭᱩᱜ ᱠᱟᱱ ᱜᱮᱭᱟ᱾
ᱚ ᱦᱮᱸᱛᱚ ᱛᱟᱦᱞᱮ ᱦᱳᱲᱳ ᱨᱚᱦᱚᱭ ᱜᱮᱢ ᱪᱟᱞᱟᱣ ᱱᱟ ᱥᱮᱪᱮᱫ ᱜᱚᱲᱚ? ᱦᱳᱲᱳ ᱨᱚᱦᱚᱭ ᱜᱚᱲ? ᱦᱩᱸ ᱵᱷᱟᱜᱮ ᱜᱮ ᱦᱮᱸᱛᱚ ᱜᱚᱲᱚ ᱫᱚ ᱦᱩᱭᱩᱜ ᱜᱮᱭᱟ ᱦᱮᱸᱥᱮ?
ᱦᱮᱸ ᱵᱟᱠᱷᱟᱱ ᱫᱚ ᱜᱚᱲᱚ ᱫᱚ ᱦᱩᱭᱩᱜ ᱜᱮᱭᱟ ᱥᱮ᱾
ᱦᱩᱸ᱾
ᱚᱲᱟᱜ ᱨᱮ ᱡᱮᱦᱮᱛᱩ ᱦᱤᱱᱟᱹᱧᱟ ᱛᱟᱦᱮᱸ ᱠᱟᱛᱮᱜ ᱡᱩᱫᱤ ᱵᱟᱹᱧ ᱪᱟᱞᱟᱜᱼᱟ ᱚᱱᱟ ᱫᱚ ᱵᱷᱟᱹᱜᱤᱜᱼᱟ᱾
ᱦᱳᱭ ᱦᱳᱭ ᱜᱚᱲᱚ ᱛᱚ ᱫᱚ ᱦᱳᱭᱳᱜ ᱜᱮᱭᱟ᱾
ᱦᱩᱸ᱾
ᱚ ᱟᱯᱮ ᱫᱚᱯᱮ ᱛᱤᱱᱟᱹᱜ ᱦᱚᱲᱚᱜ ᱛᱮ?
ᱟᱞᱮᱫ ᱫᱚ ᱵᱟᱨ ᱦᱚᱲᱚᱜ ᱟᱞᱮ᱾ ᱵᱟᱨ ᱵᱚᱭᱦᱟ᱾
ᱵᱟᱨ ᱵᱚᱭᱦᱟ ᱜᱮ? ᱦᱮᱸ ᱛᱚ᱾
ᱤᱧᱤᱧ ᱦᱩᱰᱤᱧ ᱜᱮᱫᱚ?
ᱚ ᱟᱢ ᱦᱩᱰᱤᱧᱤᱜ ᱠᱟᱱᱟᱢ?
ᱦᱩᱸ᱾
ᱟᱪᱪᱷᱟ ᱦᱩᱸ ᱵᱷᱟᱜᱮ ᱜᱮ᱾
ᱟᱯᱮᱫᱚ ᱟᱯᱮᱥᱮᱫ ᱫᱚ ᱵᱟᱠᱚ ᱨᱚᱦᱚᱭ ᱫᱟ?
ᱩᱸ ᱟᱞᱮ ᱥᱮᱫ ᱫᱚ ᱨᱚᱦᱚᱭᱮᱫ ᱜᱮᱭᱟ ᱠᱚ ᱢᱤᱫ ᱵᱟᱨ ᱠᱚ ᱨᱚᱦᱚᱭᱮᱫᱟ ᱚᱱᱠᱟ ᱫᱚ ᱟᱹᱣᱨᱤ ᱟᱨᱚᱢᱵᱚᱜᱼᱟ᱾ ᱢᱤᱫ ᱵᱟᱨ ᱠᱚ ᱨᱚᱦᱚᱭ ᱫᱟ ᱦᱮᱸᱜᱼᱮ ᱛᱚ ᱤᱭᱟᱹ ᱫᱟᱜ ᱠᱚ ᱤᱭᱟᱹᱜ ᱠᱟᱱᱟ ᱞᱟᱜᱟᱜ ᱠᱟᱱᱟ, ᱛᱟᱯᱚᱨᱮ ᱟᱞᱮᱥᱮᱫ ᱫᱚ ᱠᱮᱱᱮᱞ ᱫᱟᱜ ᱵᱟᱝᱠᱷᱟᱱ ᱪᱤᱠᱟᱹᱛᱮᱢ ᱨᱚᱦᱚᱭᱟ᱾ ᱠᱮᱱᱮᱞ ᱫᱟᱜ ᱦᱤᱡᱩᱜᱼᱟ ᱛᱚᱵᱮ ᱛᱚ ᱚᱝᱠᱟ᱾ ᱦᱩᱸ ᱥᱮᱛᱚ ᱦᱮᱸᱜᱼᱮᱜ ᱢᱤᱫ ᱵᱟᱨ ᱠᱚ ᱨᱚᱦᱚᱭ ᱫᱟ ᱟᱫᱚ ᱟᱨ ᱟᱣᱨᱤ ᱠᱚ ᱨᱚᱦᱚᱭ ᱛᱮ ᱟᱞᱮᱦᱚᱸ ᱟᱣᱨᱤ ᱞᱮ ᱨᱚᱦᱚᱭ ᱛᱮ ᱟᱫᱚ ᱤᱱᱟᱹ ᱦᱚᱛᱮᱡ ᱛᱮᱜᱤᱧ ᱦᱮᱡ ᱱᱟ᱾ ᱟᱨᱦᱚᱸ ᱨᱚᱦᱚᱭ ᱥᱚᱢᱳᱡ ᱪᱟᱞᱟᱣ ᱦᱩᱭᱩᱜᱼᱟ ᱦᱮᱸ ᱪᱟᱞᱟᱜ ᱤᱧ ᱨᱚᱦᱚᱭ ᱥᱚᱢᱳᱡ᱾ ᱨᱚᱦᱚᱭ ᱜᱚᱲᱚ ᱠᱟᱹᱴᱤᱡ ᱵᱟᱨᱥᱤᱧ ᱜᱟᱱ ᱾
ᱚᱦᱚᱢ
ᱦᱩᱸᱜ-ᱩ ᱾
ᱛᱟᱦᱚᱞᱮ ᱤᱭᱟᱹ ᱵᱟᱢ ᱩᱰᱩᱠ ᱵᱟᱲᱟ ᱩᱰᱩᱠ ᱠᱟᱱᱟ ᱛᱮᱦᱮᱧ ᱫᱚ? ᱵᱟᱭ ᱫᱟᱜ ᱮᱫᱟ ᱛᱟᱦᱚᱞᱮ ᱫᱚ ᱟᱯᱮ ᱥᱮᱫ ᱥᱮ ᱫᱟᱜ ᱠᱮᱫᱟᱭ?
ᱵᱟᱭ ᱫᱟᱜ ᱮᱫᱟ ᱛᱮᱦᱮᱧ ᱫᱚ ᱥᱤᱛᱩᱝ ᱟᱠᱟᱫᱟᱭ ᱾
ᱡᱟᱦᱟᱸ ᱛᱮ ᱵᱟᱢ ᱪᱟᱞᱟᱣ ᱟᱠᱟᱱᱟ?
ᱵᱟᱹᱧ ᱪᱟᱞᱟᱣ ᱟᱠᱟᱱᱟ ᱟᱫᱚ ᱵᱟᱡᱟᱨ ᱠᱚᱥᱮᱫ ᱫᱚ ᱾
ᱟᱫᱚ ᱵᱟᱰᱟ ᱟᱸᱡᱚᱢ ᱠᱟᱫ ᱫᱚ ᱚᱱᱠᱟ ᱡᱮ ᱤᱭᱟᱹ ᱢᱮᱫᱽᱱᱤᱯᱩᱨ ᱥᱮᱫ ᱢᱟ ᱨᱚᱛ ᱢᱟ ᱵᱷᱟᱜᱤ ᱦᱩᱭᱩᱜ ᱫᱚ ᱾
ᱦᱮᱸ ᱦᱮᱸ ᱾ ᱨᱚᱫ ᱦᱩᱭᱩᱜ ᱜᱮᱭᱟ ᱵᱷᱟᱜᱮ ᱚᱱᱟ ᱜᱮ ᱛᱮᱦᱮᱧ ᱨᱚᱫ ᱠᱟᱱᱟ ᱦᱮᱸ ᱵᱟᱝ ᱾
ᱦᱳᱭ ᱩᱞᱴᱟᱹ ᱨᱚᱛ ᱾ ᱨᱚᱫ ᱫᱚ ᱦᱟᱱᱮ ᱢᱤᱫ ᱫᱤᱱ ᱦᱩᱭᱮᱱ ᱫᱚ ᱾ ᱤᱭᱟᱹ ᱡᱟ
ᱦᱮᱸ ᱦᱮᱸ ᱢᱟᱱᱮ ᱛᱮᱦᱮᱧ ᱩᱞᱴᱟᱹ ᱨᱚᱫ ᱟᱨᱠᱤ ᱾ ᱦᱩᱸ ᱦᱩᱸ ᱾ ᱚᱱᱟ ᱜᱮ ᱪᱟᱞᱟ ᱦᱮᱸ ᱪᱟᱞᱟᱣ ᱦᱩᱭᱩᱜᱼᱟ, ᱞᱟᱹᱭ ᱮᱫᱟᱞᱮ ᱱᱟᱜ ᱠᱷᱟᱱ ᱛᱟᱨᱟ ᱪᱟᱞᱟᱜ ᱟᱵᱚᱱ ᱟᱹᱭᱩᱵ ᱥᱮᱫ ᱾
ᱨᱚᱫ ᱧᱮᱞ ᱢᱤᱫ ᱜᱷᱟᱹᱲᱤ ᱦᱮ ᱵᱟᱝ ᱾ ᱟᱞᱮ ᱫᱚ ᱤᱭᱟᱹ ᱥᱟᱭᱠᱮᱞ ᱛᱮ ᱥᱟᱭᱠᱮᱞ ᱛᱮ ᱾
ᱚ ᱥᱟᱭᱠᱮᱞ ᱛᱮ ᱾
ᱦᱮᱸ, ᱟᱫᱚ ᱪᱮᱫ ᱛᱤᱱᱟᱹᱜ ᱜᱟᱱ ᱠᱚ ᱧᱟᱢᱚᱜ ᱠᱟᱱ ᱛᱟᱞᱮᱭᱟ ᱾ ᱟᱞᱚᱭ ᱫᱟᱜ ᱢᱟ, ᱦᱮᱸ ᱾ ᱛᱤᱱᱟᱹᱜ ᱜᱟᱱ ᱠᱚ ᱧᱟᱢᱚᱜ ᱠᱟᱱ ᱛᱟᱞᱮᱭᱟ, ᱡᱩᱫᱤ ᱚᱱᱠᱟ ᱠᱷᱟᱱ ᱫᱚ ᱴᱳᱴᱳ ᱛᱟᱱᱟᱜ ᱞᱮ ᱵᱷᱟᱲᱟᱭ ᱛᱮᱞᱮ ᱪᱟᱞᱟᱜᱼᱟ ᱾ ᱟᱨ ᱵᱟᱠᱷᱟᱱ ᱫᱚ ᱥᱟᱭᱠᱮᱞ ᱛᱮᱞᱮ ᱪᱟᱜ-ᱟ ᱾ ᱦᱮᱸ ᱟᱞᱮ ᱡᱟᱦᱟᱸ ᱨᱮᱞᱮ ᱛᱟᱦᱮᱱᱟ ᱚᱸᱰᱮ ᱠᱷᱚᱱᱟᱜ ᱦᱟᱱᱟ ᱤᱭᱟᱹ ᱡᱟᱦᱟᱸ ᱥᱮᱫ ᱨᱮ ᱨᱚᱫ ᱦᱩᱭᱩᱜᱼᱟ ᱟᱹᱜᱩᱭᱟᱠ ᱚ ᱾ᱚᱱᱟ ᱫᱚ ᱥᱟᱺᱜᱤᱧ ᱜᱮᱭᱟ ᱪᱟᱞᱟᱣ ᱦᱩᱭᱩᱜᱼᱟ ᱫᱷᱮᱨ ᱜᱮ ᱾
ᱚᱻ, ᱦᱩᱸ ᱾
ᱟᱞᱮ ᱫᱚ ᱦᱟᱸᱜᱼᱟᱭ ᱦᱟᱜ-ᱟ ᱱᱟᱛᱮ ᱟᱹᱰᱤ ᱵᱟᱥ ᱥᱴᱮᱱᱰ ᱠᱷᱚᱱᱟᱜ ᱫᱚ ᱟᱹᱰᱤ ᱥᱟᱺᱜᱤᱧ ᱨᱮᱞᱮ ᱛᱟᱦᱮᱱᱟ ᱾
ᱦᱟᱸ, ᱟᱹᱰᱤ ᱥᱟᱹᱜᱤ ᱨᱮᱥᱮ ᱟᱫᱚ ᱩᱱ ᱥᱟᱺᱜᱤᱱ ᱨᱮ ᱪᱮᱫ ᱞᱟᱹᱜᱤ ᱯᱮ ᱛᱟᱦᱮᱱᱟ? ᱵᱟᱡᱟᱨ, ᱵᱟᱡᱟᱨ ᱥᱮᱫ ᱨᱮ ᱛᱟᱦᱮᱱ ᱵᱟᱯᱮ ᱟᱫᱚ ᱩᱱ ᱥᱟᱺᱜᱤᱧ ᱨᱮ ᱪᱮᱫ ᱞᱟᱹᱜᱤᱫ ᱯᱮ ᱛᱟᱦᱮᱱᱟ? ᱵᱟᱡᱟᱨ ᱥᱮᱫ ᱨᱮ ᱛᱟᱦᱮᱱ ᱯᱮ ᱾
ᱦᱮᱸ ᱱᱚᱛᱮ ᱨᱮᱜᱮᱞᱮ ᱛᱟᱦᱮᱱ ᱠᱟᱱᱟ ᱵᱟᱡᱟᱨ ᱥᱮᱫ ᱨᱮ ᱵᱟᱞᱮ ᱛᱟᱦᱮᱱ ᱠᱟᱱᱟ ᱾
ᱱᱚᱛᱮ ᱫᱚ ᱠᱤ ᱵᱮᱥᱤ ᱫᱟᱢ ᱤᱭᱟᱹ ᱨᱮᱱᱟᱜ ᱢᱮᱥ ᱨᱮᱱᱟᱜ ᱾ ᱢᱮᱥ ᱨᱮᱱᱟᱜ ᱵᱷᱟᱲᱟ ᱵᱤᱥᱤ ᱜᱮᱭᱟ ᱥᱮ ᱪᱮᱫ ᱵᱟᱡᱟᱨ ᱥᱮᱫ ᱫᱚ?
ᱦᱮᱸ ᱵᱟᱡᱟᱨ ᱥᱮᱫ ᱢᱮᱥ ᱨᱮᱱᱟᱜ ᱦᱚᱸ ᱵᱷᱟᱲᱟ ᱵᱮᱥᱤ ᱜᱮᱭᱟ ᱟᱨ ᱱᱚᱛᱮ ᱡᱟᱦᱟᱸ ᱥᱮᱫ ᱨᱮ ᱢᱮᱱᱟᱜ ᱞᱮᱭᱟ ᱱᱚᱛᱮ ᱫᱚ ᱪᱮᱫᱠᱟ ᱢᱟᱱᱮ ᱤᱭᱟᱹ ᱠᱚᱞᱮᱡᱽ ᱦᱚᱸ ᱥᱩᱨ ᱜᱮᱭᱟ ᱱᱚᱛᱮ ᱠᱷᱚᱱᱟᱜ ᱫᱚ ᱟᱨ ᱡᱟᱦᱟᱸᱭ ᱤᱭᱟᱹ ᱡᱟᱦᱟᱸᱭ ᱜᱤᱫᱽᱨᱟᱹ ᱠᱚᱞᱮᱡᱽ ᱠᱚᱠᱚ ᱯᱟᱲᱦᱟᱜ ᱩᱱᱠᱩ ᱫᱚ ᱥᱩᱵᱤᱫᱷᱟ ᱟᱠᱟᱱ ᱛᱟᱠᱚ ᱜᱮᱭᱟ ᱾
ᱦᱩᱸᱻ
ᱦᱩᱸᱜ-ᱩ ᱾
ᱚᱱᱟ ᱠᱷᱟᱹᱛᱤᱨ ᱜᱮ ᱟᱨ ᱵᱷᱟᱲᱟ ᱦᱚᱸ ᱵᱤᱥᱤ ᱥᱩᱫᱩ ᱥᱩᱫᱩᱢ ᱛᱟᱦᱮᱱᱟ, ᱪᱮᱫ ᱦᱚᱸ ᱵᱟᱝ ᱦᱩᱭᱩᱜ ᱠᱟᱱᱟ ᱾ ᱥᱩᱫᱩ ᱥᱩᱫᱩ ᱛᱟᱦᱮᱱᱟ ᱩᱱᱟᱹᱜ ᱵᱷᱟᱲᱟ ᱮᱢ ᱠᱟᱛᱮᱫ ᱾ ᱚᱱᱟ ᱠᱷᱟᱹᱛᱤᱨ ᱜᱮᱞᱮ ᱞᱟᱹᱭ ᱮᱫᱟ ᱞᱮ ᱱᱚᱛᱮ ᱨᱮᱜᱮ ᱵᱚᱱ ᱛᱟᱦᱮᱱᱟ ᱥᱟᱺᱜᱤᱧ ᱥᱮᱫ ᱨᱮᱜᱮ ᱾
ᱵᱤᱭᱮᱰ ᱫᱚ ᱚᱠᱟ ᱠᱚᱞᱮᱡᱽ ᱨᱮᱢ ᱠᱚᱨᱟᱣ ᱮᱫᱟ ᱚᱠᱟᱨᱮᱢ ᱠᱚᱨᱟᱣ ᱮᱫᱟ?
ᱵᱤ ᱮᱴ ᱫᱚ ᱦᱟᱱᱮ ᱯᱩᱨᱩᱞᱭᱟᱹ ᱾ ᱦᱳᱭ ᱾ ᱦᱮᱸ ᱦᱮᱸ ᱥᱟᱺᱜᱤᱧ ᱜᱮ ᱾ ᱥᱟᱺᱜᱤᱧ ᱫᱚᱼᱼ
ᱛᱤᱱᱟᱹᱜ-ᱛᱤᱱᱟᱹᱜ ᱠᱷᱚᱨᱪᱟ ᱯᱟᱲᱟᱜ ᱠᱟᱱ ᱛᱟᱢᱟ?
ᱮᱸ ᱵᱷᱟᱜᱤ ᱜᱮ ᱠᱷᱚᱨᱪᱟ ᱦᱚᱸ ᱯᱟᱲᱟᱜ ᱠᱟᱱᱟ ᱫᱚ᱾ ᱚᱸᱰᱮ ᱫᱚ ᱟᱫᱚ ᱛᱟᱦᱮᱸ ᱛᱚ ᱵᱟᱝ ᱥᱮᱱ ᱦᱤᱡᱩᱜ,